ᱟᱸᱡᱚᱢᱚᱜ ᱠᱟᱱᱟ,
ᱦᱚᱸ ᱟᱸᱡᱚᱢᱚᱜ ᱠᱟᱱᱟ ᱤᱧᱟᱹᱜ ᱨᱚᱲᱮ ᱟᱸᱡᱚᱢᱚᱜ ᱠᱟᱱᱟ? ᱦᱮᱸ ᱪᱮᱫ ᱫᱚᱯᱮ ᱪᱤᱠᱟᱹᱭᱫᱟ?
ᱪᱮᱫ ᱦᱚᱸ ᱵᱟᱝ ᱱᱚᱜᱼᱚᱭ ᱫᱩᱲᱩᱵ ᱵᱟᱲᱟ ᱦᱩᱭ ᱠᱟᱱᱟ,
ᱚ ᱟᱨ ᱫᱟᱠᱟ ᱠᱚᱫᱚ ᱡᱚᱢ ᱦᱩᱭ ᱜᱚᱫ ᱱᱟ
ᱦᱳᱭ ᱡᱚᱢ ᱠᱮᱫᱟᱞᱮ ᱟᱯᱮ ᱜᱮ?
ᱚᱸ ᱟᱞᱮ ᱫᱚ ᱟᱹᱣᱨᱤ ᱞᱮ ᱡᱚᱢ ᱟᱞᱮ ᱦᱟᱸᱜ ᱡᱚᱢ ᱦᱩᱭᱩᱜ
ᱚ ᱛᱤ ᱨᱮᱯᱮ ᱡᱚᱢᱟ ᱛᱚᱵᱮ ᱟᱯᱮ ᱫᱚ?
ᱡᱚᱢ ᱟᱞᱮ ᱦᱮ ᱟᱨ ᱢᱤᱫ ᱜᱷᱟᱲᱤ ᱠᱟᱛᱮ ᱜᱮ ᱡᱚᱢ ᱵᱟᱲᱟᱟ ᱦᱩᱭᱩᱜᱼᱟ᱾
ᱚ ᱪᱮᱫ ᱯᱮ ᱩᱛᱩᱭᱮᱫ ᱟ ᱛᱚᱵᱮ?
ᱦᱚᱸ ᱛᱮᱦᱮᱧ ᱫᱚ ᱡᱤᱞ ᱞᱮ ᱩᱛᱩᱭᱮᱫ ᱟᱞᱮ᱾
ᱚᱸᱻ ᱪᱮᱫ ᱡᱤᱞ ᱟᱹᱰᱤ ᱥᱤᱵᱤᱞ ᱥᱤᱵᱤᱞ ᱯᱮ ᱩᱛᱩᱭᱮᱫ ᱫᱚ
ᱚᱱᱛᱮ ᱥᱤᱢ ᱢᱤᱫᱴᱟᱝ ᱞᱮ ᱜᱚᱡ ᱠᱮᱫᱮᱭᱟ ᱛᱤᱦᱤᱧ ᱫᱚ ᱯᱮᱲᱟ ᱠᱚ ᱦᱮᱡ ᱞᱮᱱᱟ ᱛᱚ ᱛᱟᱦᱞᱮ ᱠᱷᱟᱱ ᱫᱚ ᱥᱤᱢ ᱞᱮ ᱜᱚᱡ ᱠᱮᱫᱮᱭᱟ ᱚᱱᱟ ᱜᱮᱞᱮ ᱛᱩᱭ ᱫᱟ,
ᱚᱸ ᱟᱪᱪᱷᱟ ᱟᱨ ᱪᱮᱫ ᱞᱮᱠᱟ ᱢᱮᱱᱟᱜ ᱯᱮᱭᱟ?
ᱥᱤᱢ ᱛᱟᱞᱮ ᱛᱚ,
ᱦᱩᱸ ᱦᱩᱸ ᱦᱳᱭ ᱥᱤᱢ ᱠᱚ ᱛᱟᱦᱮᱸ ᱞᱮᱱ ᱠᱷᱟᱱ ᱫᱚ ᱚᱱᱠᱟ ᱩᱛ ᱠᱚᱨᱮᱱᱟᱜ ᱚᱵᱷᱟᱵᱽ... ᱫᱚ ᱵᱟᱹᱱᱩᱜᱼᱟ ᱯᱮᱲᱟ ᱠᱚ ᱦᱮᱡ ᱞᱮᱱᱠᱷᱟᱱ ᱡᱚᱠᱷᱚᱱ ᱛᱚᱠᱷᱚᱱ ᱩᱛᱩᱭ ᱢᱮ
ᱦᱳᱭ ᱦᱳᱭ
ᱦᱳᱭ ᱟᱨ ᱪᱮᱫ ᱞᱮᱠᱟ ᱦᱮᱱᱟᱜ ᱯᱮᱭᱟ ᱛᱚᱵᱮ
ᱦᱚᱸᱭ ᱦᱤᱛᱚᱜ ᱫᱚ ᱵᱷᱟᱹᱜᱤ ᱜᱮ ᱢᱮᱱᱟᱜ ᱟᱠᱟᱫ ᱞᱮᱭᱟ ᱟᱞᱮ ᱫᱚ, ᱟᱯᱮ ᱫᱚ ᱚᱠᱟ ᱞᱮᱠᱟ ᱢᱮᱱᱟᱜ ᱯᱮᱭᱟ
ᱟᱞᱮ ᱦᱚᱸ ᱵᱮᱥ ᱜᱮ ᱱᱤᱛᱚᱜ ᱫᱚ
ᱚᱸ ᱦᱮᱸᱛᱚ ᱢᱟᱹᱱᱢᱤ ᱡᱤᱣᱤ ᱚᱱᱟ ᱫᱚ ᱚᱦᱚᱢ ᱞᱟᱹᱭ ᱠᱮᱭᱟ ᱚᱠᱟ ᱥᱚᱢᱚᱭ ᱚᱠᱟ ᱞᱮᱠᱟ ᱦᱮᱸ ᱵᱟᱝ ᱱᱤᱛ ᱱᱤᱛ ᱜᱮ ᱵᱷᱟᱹᱜᱤᱭᱟ ᱟᱨᱚ ᱱᱤᱛ ᱛᱮᱜᱮ ᱠᱷᱟᱨᱟᱯ ᱦᱟᱸᱜ
ᱦᱳᱭ ᱟᱨ ᱛᱚᱵᱮ ᱦᱩᱲᱩ ᱨᱚᱦᱚᱭ ᱠᱚᱫᱚ ᱪᱟᱵᱟ ᱠᱮᱜᱼᱟ ᱯᱮ ᱥᱮ ᱵᱟᱝ?
ᱦᱚᱸ ᱦᱩᱲᱩ ᱨᱚᱦᱚᱭ ᱫᱚ ᱟᱞᱮ ᱥᱮᱫ ᱫᱚ ᱪᱟᱵᱟ ᱟᱠᱟᱜᱼᱟ ᱞᱮ ᱯᱩᱨᱟᱹ ᱟᱹᱰᱤ ᱞᱟᱦᱟ ᱠᱷᱚᱱᱞᱮ ᱨᱚᱦᱚᱭᱮᱫᱟ ᱢᱟᱱᱮ ᱟᱹᱰᱤ ᱞᱟᱦᱟ ᱠᱷᱚᱱᱜᱮ ᱫᱟᱜ ᱡᱟᱹᱲᱤ ᱦᱩᱭ ᱟᱠᱟᱱᱟ ᱛᱚ ᱛᱚ ᱚᱱᱟ ᱨᱚᱦᱚᱭ ᱦᱩᱭᱩᱜ ᱠᱟᱱᱟ᱾ ᱪᱟᱵᱟ ᱜᱚᱫ ᱟᱠᱟᱱᱟ᱾
ᱦᱚᱸ ᱟᱞᱮᱥᱮᱱ ᱢᱟ ᱟᱹᱣᱨᱤ ᱞᱮ ᱞᱟᱜᱟᱜᱼᱟ ᱟᱞᱮ ᱛᱤᱥ ᱪᱚᱞᱮ ᱨᱚᱦᱚᱭ ᱥᱮ ᱵᱟᱞᱮ ᱨᱚᱦᱚᱭ ᱨᱚᱦᱚᱭ ᱫᱟᱲᱮ ᱪᱚ ᱵᱮᱥ ᱢᱟ
ᱚᱸ
ᱦᱳᱭ
ᱟᱹᱰᱤ ᱠᱚᱥᱴᱚ ᱟᱞᱮᱥᱮᱱ ᱫᱚ ᱫᱟᱜ ᱦᱚᱸ ᱵᱟᱭ ᱫᱟᱜ ᱮᱫᱟ ᱾
ᱦᱩᱸ
ᱦᱳᱭ
ᱟᱫᱚ ᱛᱟᱦᱞᱮ ᱟᱯᱮᱥᱮᱫ ᱫᱚ ᱪᱟᱥ ᱠᱚᱫᱚ ᱩᱱᱟᱹᱜ ᱫᱚ ᱵᱟᱝ ᱦᱩᱭᱩᱜ ᱜᱮᱭᱟ ᱛᱟᱦᱞᱮ ᱵᱟᱭ ᱫᱟᱜᱮᱫ ᱫᱚ
ᱵᱟᱝ ᱦᱩᱭᱩᱜ ᱜᱮᱭᱟ ᱚᱝᱠᱟ ᱫᱟᱜ ᱡᱟᱹᱯᱩᱫ ᱠᱷᱟᱹᱛᱤᱨ ᱵᱟᱭ ᱦᱩᱭᱩᱜ ᱠᱟᱱᱟ ᱾
ᱦᱮᱸᱛᱚ ᱟᱨ ᱚᱱᱮ ᱠᱮᱱᱮᱞ ᱠᱚ ᱜᱟᱰᱟ ᱠᱚ ᱟᱯᱮᱥᱮᱫ ᱫᱚ ᱵᱟᱹᱱᱩᱜ ᱟᱠᱟᱜᱼᱟ᱾
ᱵᱟᱹᱱᱩᱜ ᱠᱟᱫᱟ ᱚᱱᱟ ᱠᱷᱟᱹᱛᱤᱨ ᱢᱟ ᱩᱱᱟᱹᱜ ᱤᱭᱟᱹ ᱚᱵᱷᱟᱵᱽ ᱨᱮ ᱦᱮᱱᱟᱜ ᱞᱮᱭᱟ ᱚᱱᱮ ᱚᱱᱠᱟ ᱟᱨ ᱠᱮᱛ ᱛᱚᱵᱮ
ᱚᱸ ᱦᱮᱸ ᱛᱚ ᱟᱞᱮ ᱢᱟ ᱠᱮᱱᱮᱞ ᱠᱚ ᱜᱟᱰᱟ ᱠᱚ ᱵᱟᱱᱟᱨ ᱜᱮ ᱢᱮᱱᱟᱜᱼᱟ ᱚᱱᱟ ᱠᱷᱟᱹᱛᱤᱨ ᱛᱮ ᱫᱟᱜ ᱨᱮᱱᱟᱜ ᱫᱚ ᱠᱳᱱᱳ ᱟᱱᱟᱴ ᱫᱚ ᱵᱟᱝ ᱦᱩᱭᱩᱜ ᱠᱟᱱᱟ ᱾
ᱦᱩᱸ ᱚᱱᱟ ᱠᱚ ᱛᱟᱦᱮᱸ ᱞᱮᱱ ᱠᱷᱟᱡ ᱫᱚ ᱵᱮᱥ ᱜᱮ
ᱦᱮᱸ
ᱦᱳᱭ
ᱦᱩᱸ
ᱟᱨ ᱛᱚᱵᱮ ᱚᱲᱟᱜ ᱨᱮ ᱟᱭᱳ ᱛᱟᱠᱚ ᱵᱮᱥ ᱜᱮ ᱦᱮᱱᱟᱜ ᱠᱚᱣᱟ ᱥᱮ ᱵᱟᱝ
ᱦᱮᱸ ᱡᱚᱛᱚ ᱜᱮ ᱵᱮᱥ ᱜᱮ ᱢᱮᱱᱟᱜ ᱟᱠᱟᱫ ᱠᱚᱣᱟ ᱦᱤᱛᱚᱜ ᱫᱚ
ᱚᱸ ᱟᱪᱪᱷᱟ
ᱦᱩᱸ
ᱟᱨ ᱛᱚᱵᱮ ᱚᱞᱚᱜ ᱯᱟᱲᱦᱟᱣ ᱠᱚᱫᱚ ᱦᱩᱭᱩᱜ ᱠᱟᱱᱟ ᱥᱮ ᱵᱟᱝᱼᱟ᱾
ᱦᱚᱸ ᱚᱞᱚᱜ ᱯᱟᱲᱦᱟᱣ ᱠᱚᱫᱚ ᱦᱩᱭᱩᱜ ᱠᱟᱱ ᱜᱮᱭᱟ ᱦᱤᱛᱚᱜ ᱫᱚ ᱦᱩᱸ
ᱠᱚ ᱦᱚᱸ
ᱦᱩᱸ᱾ ᱚᱞᱚᱜ ᱯᱟᱲᱦᱟᱜ ᱪᱷᱟᱲᱟ ᱪᱮᱫ ᱦᱚᱸ ᱵᱟᱝ ᱠᱟᱱᱟ ᱱᱤᱛᱚᱜ ᱨᱮᱢ ᱵᱟᱹᱜᱤ ᱠᱟᱜᱼᱟ ᱵᱟᱹᱜᱤ ᱞᱟᱜᱟᱱ ᱛᱚ ᱟᱨ ᱵᱟᱝ ᱦᱳᱭᱩᱜᱼᱟ ᱾
ᱦᱩᱸ ᱦᱩᱸ ᱚᱱᱟ ᱜᱮᱛᱚ ᱠᱟᱛᱷᱟ ᱢᱟ ᱾ ᱟᱨ ᱛᱤᱱᱟᱹᱜ ᱨᱮᱢ ᱚᱞᱚᱜ ᱠᱟᱱᱟ ᱛᱚᱵᱮ?
ᱱᱚᱜ ᱚᱭ ᱴᱮᱱ ᱨᱮᱧ ᱚᱞᱚᱜ ᱠᱟᱱᱟ ᱢᱟᱫᱽᱫᱷᱚᱢᱤᱠ ᱤᱧ ᱮᱢᱟ ᱱᱤᱭᱟᱹ ᱫᱷᱟᱣ᱾
ᱚ ᱟᱪᱪᱷᱟ᱾
ᱛᱟᱦᱚᱞᱮ ᱟᱢ ᱫᱚ ᱚᱞᱚᱜ ᱠᱟᱱᱟᱢ ᱥᱮ ᱵᱟᱝᱼᱟ?
ᱤᱧ ᱦᱩᱧ ᱚᱞᱚᱜ ᱠᱟᱱ ᱜᱮᱭᱟ ᱚᱞᱚᱜ ᱫᱚ ᱦᱚᱜᱼᱚᱭ ᱾
ᱚ᱾
ᱮᱢ ᱮ ᱠᱩᱧ ᱠᱚᱢᱯᱞᱤᱴ ᱠᱟᱫᱟ ᱾ ᱱᱤᱛᱚᱜ ᱫᱚ ᱜᱤᱫᱽᱨᱟᱹ ᱠᱚᱧ ᱯᱟᱲᱦᱟᱣ ᱵᱟᱲᱟ ᱯᱟᱲᱦᱟᱣ ᱵᱟᱲᱟ ᱠᱚᱣᱟ ᱠᱚᱞᱮᱡᱽ ᱠᱚᱨᱮ᱾ ᱚᱱᱮ ᱚᱱᱠᱟ ᱯᱮᱨᱟ ᱴᱤᱪᱟᱨ ᱞᱮᱠᱟ ᱯᱮᱨᱟ ᱚᱱᱠᱟ ᱦᱤᱱᱟᱹᱧᱟ᱾
ᱦᱭ ᱦᱳᱭ᱾
ᱦᱳᱭ᱾
ᱦᱮᱸ ᱛᱚ᱾
ᱪᱮᱥᱴᱟ ᱵᱟᱲᱟ ᱦᱩᱭᱩᱜ ᱠᱟᱱᱟ ᱟᱹᱣᱨᱤ ᱦᱩᱭᱩᱜᱼᱟ ᱱᱤᱛᱚᱜ ᱦᱚᱸ᱾
ᱦᱮᱸ
ᱪᱮᱥᱴᱟ ᱵᱟᱲᱟ ᱦᱩᱭᱩᱜ ᱠᱟᱱᱟ᱾
ᱦᱮᱸᱛᱚ ᱪᱮᱥᱴᱟ ᱫᱚ ᱞᱟᱹᱠᱛᱤ ᱠᱟᱱ ᱜᱮᱭᱟ ᱦᱮᱸ ᱵᱟᱝ ᱵᱟᱠᱷᱟᱱ ᱢᱟ ᱩᱱᱟᱹᱜ ᱯᱟᱲᱦᱟᱣ ᱠᱟ ᱛᱮ ᱠᱚᱱᱚ ᱞᱟᱵᱷ ᱫᱚ ᱵᱟᱹᱪᱩᱜ ᱠᱟᱜᱼᱟ ᱡᱩᱫᱤ ᱪᱮᱥᱴᱟ ᱜᱮ ᱵᱟᱢ ᱪᱮᱥᱴᱟ ᱞᱮᱫᱟ ᱪᱮᱫ ᱦᱚᱸ᱾
ᱦᱳᱭ ᱚᱱᱟ ᱜᱮ ᱠᱟᱛᱷᱟ ᱫᱚ᱾
ᱦᱳᱭ᱾
ᱟᱨ ᱛᱚᱵᱮ ᱟᱯᱮ ᱥᱮᱫ ᱫᱚ ᱫᱟᱜ ᱫᱟᱭ ᱥᱮ ᱵᱟᱭ ᱫᱟᱜ ᱫᱟ?
ᱦᱚᱸ ᱟᱞᱮ ᱥᱮᱫ ᱫᱚ ᱫᱟᱜ ᱤᱫᱤᱮᱟᱭ ᱟᱹᱰᱤ ᱞᱟᱦᱟ ᱠᱷᱚᱱᱮ ᱫᱟᱜ ᱮᱫᱟ ᱛᱚ ᱚᱱᱟ ᱠᱷᱟᱹᱛᱤᱨ ᱛᱮ ᱪᱟᱥ ᱠᱟᱹᱢᱤ ᱦᱚᱸ ᱞᱚᱜᱚᱱ ᱧᱚᱜ ᱦᱳᱭ ᱜᱚᱜ ᱠᱟᱱᱟ᱾ ᱟᱨ ᱛᱮᱦᱤᱧ ᱦᱚᱸ ᱟᱹᱰᱤ ᱡᱳᱨ ᱜᱮ ᱫᱟᱜ ᱠᱮᱜᱼᱟᱭ ᱢᱟᱱᱮ ᱫᱤᱱᱟᱹᱢ ᱫᱤᱱ ᱜᱮᱭ ᱫᱟᱜ ᱮᱫᱟᱭ ᱟᱞᱮ ᱥᱮᱫ ᱫᱚ ᱡᱮ ᱚᱠᱟ ᱫᱤᱱ ᱵᱟᱫ ᱥᱮ ᱪᱮᱫ ᱚᱱᱠᱟ ᱫᱚ ᱵᱟᱝ᱾
ᱦᱩᱸ ᱟᱨ ᱛᱚᱵᱮ ᱤᱭᱟᱹ ᱦᱟᱹᱠᱩ ᱠᱚᱫᱚ ᱯᱮ ᱥᱟᱵᱮᱫ ᱠᱚᱣᱟ ᱥᱮ ᱵᱟᱝ?
ᱦᱮᱸ ᱦᱟᱹᱠᱩ ᱠᱚ ᱫᱚᱢ ᱞᱮ ᱥᱟᱵ ᱟᱠᱟᱫ ᱠᱚᱣᱟ ᱡᱟᱹᱯᱩᱫ ᱨᱮ ᱜᱟᱰᱟ ᱢᱮᱱᱟᱜ ᱟᱥᱮ ᱟᱫᱚ ᱚᱸᱰᱮ ᱜᱮ ᱤᱭᱟᱹ ᱠᱚ ᱮᱰᱟᱣ ᱦᱩᱭ ᱟᱠᱟᱱᱟ ᱪᱮᱫ ᱠᱚᱠᱚ ᱞᱟᱹᱭᱟᱠᱚ ᱦᱟᱸᱜ ᱚᱱᱟ ᱫᱚ ᱵᱟᱹᱧ ᱵᱟᱰᱟᱭᱟ᱾ ᱚᱱᱟ ᱵᱤᱨᱤᱪ ᱴᱷᱮᱱ ᱚᱸᱰᱮ ᱠᱚ ᱮᱰᱟᱣᱟ ᱫᱚᱢᱮ ᱦᱟᱹᱠᱩ ᱠᱚ ᱫᱚᱱ ᱨᱟᱠᱟᱵ ᱟᱠᱚ ᱚᱱᱟᱨᱮ᱾ ᱟᱨ ᱨᱚᱦᱚᱲ ᱦᱩᱭ ᱠᱟᱱᱟ ᱟᱹᱰᱤ ᱟᱭᱢᱟ ᱜᱟᱱ ᱜᱮ ᱯᱟᱴᱟ ᱠᱚ ᱮᱰᱟᱣ ᱦᱳᱭ ᱞᱮᱱᱟ ᱵᱟᱹᱫ ᱵᱟᱹᱭᱦᱟᱹᱲ ᱠᱚᱨᱮ᱾
ᱦᱮᱸ᱾
ᱛᱚ ᱟᱫᱚ ᱟᱹᱰᱤ ᱟᱢᱫᱟ ᱞᱮ ᱨᱚᱦᱚᱲ ᱟᱠᱟᱫ ᱠᱚᱣᱟ ᱦᱟᱹᱠᱳ ᱠᱚᱦᱚᱸ᱾
ᱚ ᱛᱟᱦᱚᱞᱮ ᱟᱹᱰᱤ ᱵᱮᱦᱟᱜᱮ᱾ ᱢᱟ ᱦᱟᱹᱠᱩ ᱦᱚᱸ ᱵᱟᱠᱚ ᱧᱟᱢᱚᱜ ᱠᱟᱱ ᱱᱮᱛᱟᱨ ᱢᱟ ᱩᱱᱟᱹᱜ ᱢᱟ᱾ ᱪᱮᱫ ᱮᱢ ᱞᱟᱭᱟ, ᱦᱮᱸ᱾ ᱚᱱᱟ ᱠᱷᱟᱹᱛᱤᱨ ᱵᱟᱞᱮ ᱥᱟᱵ ᱵᱟᱲᱟ ᱠᱟᱜ ᱠᱚᱣᱟ ᱦᱟᱹᱠᱳ ᱠᱚᱦᱚᱸ ᱱᱤᱛᱚᱜ ᱫᱚ᱾
ᱦᱮᱛᱚ᱾
ᱡᱚᱢ ᱢᱟ ᱡᱚᱢ ᱥᱟᱱᱟ ᱠᱟᱱ ᱜᱮᱭᱟ ᱠᱟᱴᱠᱚᱢ ᱠᱚ ᱟᱢᱲᱟ ᱥᱟᱞᱟᱜ ᱡᱟ ᱠᱚ ᱥᱮᱵᱤᱞᱟ᱾
ᱦᱮᱸ ᱟᱫᱚ ᱵᱟᱝ ᱵᱟᱠᱚ ᱛᱟᱦᱮᱸ ᱞᱮᱱᱠᱷᱟᱱ ᱚᱠᱟᱨᱮᱫᱚᱢ ᱧᱟᱢᱮᱭᱟ᱾ ᱡᱚᱢ ᱥᱟᱱᱟ ᱠᱟᱛᱮ ᱛᱚ ᱟᱨ ᱵᱟᱝ ᱦᱳᱭᱳᱜᱼᱟ᱾
ᱦᱮᱸ ᱦᱩᱸ᱾
ᱦᱩᱸ᱾
ᱚᱱᱟ ᱜᱮᱛᱚ ᱛᱚᱵᱮ ᱟᱢᱫᱚ ᱜᱮᱞ ᱪᱟᱱᱟᱪ ᱨᱮᱢ ᱯᱟᱲᱦᱟᱜ ᱠᱟᱱᱟ
ᱦᱳᱭ ᱤᱧ ᱫᱚ ᱜᱮᱞ ᱪᱟᱱᱟᱪ ᱨᱤᱜᱤᱧ ᱯᱟᱲᱟᱜ ᱠᱟᱱᱟ
ᱦᱚᱸ ᱦᱚ
ᱚᱞᱪᱤᱠᱤ ᱛᱮ ᱥᱮ ᱤᱭᱟᱹ ᱛᱮᱜᱮ
ᱦᱮᱸ ᱤᱧ ᱫᱚ ᱚᱞ ᱪᱤᱠᱤ ᱛᱮᱜᱮᱧ ᱯᱟᱲᱦᱟᱜ ᱠᱟᱱᱟ ᱤᱧ ᱫᱚ ᱜᱤᱫᱽᱨᱟᱹ ᱠᱷᱚᱱᱟᱜ ᱜᱮ ᱚᱞᱪᱤᱠᱤ ᱛᱮᱜᱤᱧ ᱯᱟᱲᱦᱟᱜ ᱠᱟᱱᱟ
ᱚ ᱟᱪᱪᱷᱟ
ᱦᱩᱸ
ᱦᱚᱸ ᱦᱚᱸ ᱛᱚᱵᱮ ᱤᱭᱟᱹ ᱤᱥᱤᱱ ᱵᱟᱥᱟᱝ ᱫᱚᱢ ᱵᱟᱲᱟᱭᱟ ᱥᱮ ᱵᱟᱢ ᱵᱟᱲᱟᱭᱟ
ᱚ ᱤᱥᱤᱱ ᱵᱟᱥᱟᱝ ᱫᱚ ᱦᱟᱞᱠᱟ ᱠᱚᱨᱮ ᱫᱩᱧ ᱵᱟᱲᱟᱭ ᱜᱮᱭᱟ ᱢᱟᱱᱮ ᱡᱮ ᱚᱸ ᱚᱲᱟᱜ ᱠᱚᱨᱮ ᱡᱚᱠᱷᱚᱱ ᱟᱭᱩ ᱛᱟᱠᱚ ᱵᱟᱠᱚ ᱛᱟᱦᱮᱱ ᱜᱮᱭᱟ ᱩᱱ ᱥᱩᱢᱚᱭ ᱤᱧ ᱤᱥᱤᱱ ᱵᱟᱲᱟᱭ ᱜᱮᱭᱟ
ᱚ ᱟᱵᱚ ᱥᱟᱱᱛᱟᱲ ᱥᱚᱢᱟᱡᱽ ᱨᱮᱱᱟᱜ ᱡᱟᱦᱟᱸ ᱞᱮᱠᱟ ᱤᱭᱟᱹ ᱠᱚᱢ ᱵᱟᱲᱟᱭᱟ ᱥᱮ ᱵᱟᱢ ᱵᱟᱲᱟᱭᱟ ᱚᱱᱟ ᱞᱮᱴᱚ ᱠᱚ ᱡᱤᱞ ᱯᱤᱴᱷᱟᱹ ᱠᱚ ᱥᱚᱲᱮ
ᱦᱮᱸ ᱚᱱᱟ ᱠᱚᱫᱚᱧ ᱵᱟᱰᱟᱭ ᱜᱮᱭᱟ
ᱚ ᱤᱧ ᱫᱚ ᱵᱟᱹᱧ ᱵᱟᱲᱟᱭᱟ ᱢᱟᱱᱮ ᱟᱞᱮ ᱥᱮᱱ ᱫᱚ ᱵᱟ ᱠᱚ ᱤᱥᱤᱱ ᱜᱮᱭᱟ ᱛᱚ ᱚᱱᱟ ᱠᱷᱟᱹᱛᱤᱨ ᱵᱟᱲᱟᱭ ᱵᱟᱹᱱᱩᱜ ᱟᱠᱟᱫᱟ ᱩᱱᱟᱹᱜ
ᱚᱸ
ᱦᱳᱭ
ᱦᱮᱸ ᱚᱱᱟ ᱞᱮᱴᱚ ᱠᱚᱫᱚ ᱤᱧ‌ ᱫᱚᱧ ᱵᱟᱰᱟᱭ ᱜᱮᱭᱟ ᱡᱤᱞ ᱯᱤᱴᱷᱟᱹ ᱠᱚᱫᱚ ᱚᱱᱟ ᱠᱚᱫᱚ ᱢᱟᱱᱮ ᱟᱭᱳᱭ ᱧᱮᱞ ᱵᱟᱲᱟ ᱟᱠᱟᱫᱮᱭᱟ ᱥᱮ ᱛᱚ ᱚᱱᱟ ᱠᱷᱟᱹ ᱚᱱᱠᱟ ᱠᱟᱛᱮᱜ ᱥᱮᱬᱟ ᱦᱩᱭ ᱟᱠᱟᱱᱟ
ᱚ
ᱚᱱᱟ ᱠᱚ ᱵᱟᱢ ᱥᱮᱬᱟ ᱞᱮᱠᱷᱟᱱ ᱦᱟᱯᱮᱱ ᱫᱤᱱ ᱨᱮᱫᱚ ᱪᱮᱫ ᱮᱢ ᱪᱤᱠᱟᱹᱭᱟ ᱩᱱ ᱥᱚᱢᱚᱭ ᱫᱚ
ᱦᱳᱭ ᱦᱳᱭ ᱛᱚᱵᱮ ᱩᱸ ᱱᱮᱛᱟᱨᱟᱜ ᱠᱩᱞᱤᱭᱮᱫ ᱢᱤᱟᱹᱧ ᱠᱩᱠᱞᱤᱧ ᱫᱚᱦᱚᱭᱮᱫᱼᱟ ᱤᱭᱟᱹ ᱱᱮᱛᱟᱨᱟᱜ ᱦᱚᱭᱞᱚᱝ ᱪᱤᱠᱟᱹᱛᱮ ᱵᱟᱹᱲᱤᱡᱚᱜ ᱠᱟᱱᱟ
ᱦᱚᱸ ᱱᱮᱛᱟᱨᱟᱜ ᱦᱳᱭᱞᱚᱝ ᱫᱚ ᱟᱹᱰᱤ ᱨᱚᱠᱚᱢ ᱠᱟᱛᱮ ᱜᱮ ᱵᱟᱹᱲᱤᱡᱚᱜ ᱠᱟᱱᱟ ᱡᱮᱢᱚᱱ ᱞᱟᱹᱭ ᱜᱟᱱᱚᱜᱼᱟ ᱚ ᱡᱟᱦᱟᱸ ᱱᱮᱛᱟᱨ ᱫᱚ ᱟᱹᱰᱤ ᱟᱭᱢᱟ ᱜᱟᱱ ᱠᱟᱨᱠᱷᱟᱱᱟ ᱠᱚ ᱵᱮᱱᱟᱣ ᱫᱟᱠᱚ ᱦᱮᱸ ᱵᱟᱝ
ᱦᱩᱸ ᱦᱩᱸ
ᱚᱱᱟ ᱠᱚᱨᱮᱱᱟᱜ ᱫᱷᱩᱣᱟᱹ ᱠᱚᱛᱮ ᱥᱮ ᱚᱸ ᱟᱨ ᱪᱮᱫ ᱠᱚ ᱢᱮᱛᱟᱜᱼᱟ ᱡᱟᱦᱟᱸ ᱡᱚᱱᱫᱨᱟ ᱠᱚ ᱟᱵᱚ ᱵᱚᱱ ᱜᱤᱰᱤ ᱫᱟ ᱟᱹᱣᱲᱤ ᱜᱤ ᱚᱱᱟ ᱞᱮᱠᱟ ᱠᱟᱛᱮ ᱦᱚᱸ ᱵᱟᱹᱲᱤᱡᱚᱜ ᱠᱟᱱᱟ
ᱦᱳᱭ
ᱚᱱᱟ ᱜᱟᱹᱰᱤ ᱜᱷᱚᱨᱟ ᱨᱮᱱᱟᱜ ᱫᱷᱩᱣᱟᱹ ᱠᱚ ᱱᱮᱛᱟᱨ ᱢᱟ ᱚᱱᱟ ᱠᱚᱜᱮ ᱟᱹᱰᱤ ᱡᱟᱥᱛᱤ
ᱦᱳᱭ ᱦᱳᱭ
ᱦᱩᱸ ᱫᱟᱜ ᱠᱚᱨᱮ ᱠᱚᱦᱚᱸ ᱡᱮᱢᱚᱱ ᱟᱹᱰᱤ ᱜᱟᱱ ᱚᱸᱡᱽᱨᱟ ᱠᱚᱠᱚ ᱜᱤᱰᱤ ᱜᱮᱭᱟ ᱠᱚ ᱦᱮᱸ ᱵᱟᱝ ᱛᱚᱝᱠᱟ ᱠᱟᱛᱮᱜ ᱜᱮ ᱫᱟᱜ ᱠᱚᱦᱚᱸ ᱯᱩᱨᱟᱹ ᱧᱩ ᱪᱟᱵᱟᱜ ᱠᱟᱱᱟ
ᱡᱮᱢᱚᱱ ᱟᱸᱪ ᱪᱤᱞᱢᱤᱞᱤ ᱚᱱᱟ ᱚᱱᱟ ᱠᱚ ᱜᱤᱰᱟᱜ-ᱟ ᱯᱞᱟᱥᱴᱤᱠ ᱡᱤᱱᱤᱥ ᱠᱚ, ᱚᱱᱟᱛᱮᱦᱚᱸ ᱟᱹᱰᱤ ᱜᱟᱱ ᱠᱷᱚᱛᱤᱜ ᱠᱟᱱᱟ ᱦᱚᱭᱞᱚᱝ ᱠᱚᱨᱮᱱᱟᱜ ᱚᱱᱟ ᱠᱚ ᱠᱷᱟᱛᱤᱨ ᱜᱮ ᱫᱚ ᱨᱩᱣᱟᱹ ᱟᱡᱟᱨ ᱠᱚ ᱧᱟᱢᱮᱫ ᱵᱚᱱᱟ ᱡᱟᱹᱥᱛᱤ ᱠᱟᱭᱛᱮ᱾
ᱦᱩᱸ ᱦᱩᱸ
ᱦᱮᱸ ᱥᱮ ᱪᱮᱫ ᱮᱢ ᱞᱟᱹᱭᱮᱜ-ᱟ ᱟᱢᱫᱚ?
ᱦᱳᱭ ᱦᱳᱭ ᱤᱧᱦᱚᱸ ᱚᱱᱠᱟᱜᱤᱧ ᱢᱮᱱᱮᱫᱟ᱾
ᱟᱪᱪᱷᱟ ᱱᱚᱣᱟ ᱡᱮ ᱱᱚ-ᱚᱭ ᱱᱚᱝᱠᱟ ᱵᱟᱹᱲᱤᱡᱚᱜ ᱠᱟᱱ ᱫᱚ ᱢᱟᱱᱮ ᱡᱟᱦᱟᱸ ᱚ ᱡᱟᱦᱟᱸ ᱟᱱᱮ ᱡᱚᱵᱽᱨᱟ ᱠᱚ ᱦᱮ ᱵᱟᱝ ᱚᱱᱟ ᱠᱚᱫᱚ ᱢᱟᱱᱮ ᱟᱢᱫᱚ ᱪᱮᱫ ᱞᱮᱠᱟ ᱢᱟᱱᱮ ᱡᱟᱦᱟᱸ ᱯᱞᱟᱥᱴᱤᱠ ᱠᱚ ᱚᱱᱟ ᱠᱚᱫᱚ ᱢᱟᱱᱮ ᱪᱮᱫ ᱮᱢ ᱞᱮᱠᱟ ᱟᱢ ᱫᱚ ᱢᱚᱱᱮᱭᱮᱫᱟ ᱠᱤ ᱡᱮ ᱚᱱᱟ ᱫᱚ ᱛᱚᱯᱟ ᱞᱮᱠᱷᱟᱱ ᱵᱷᱟᱜᱮᱤᱭᱟ ᱥᱮ ᱚᱱᱟ ᱫᱚ ᱨᱟᱯᱟᱜ ᱞᱮᱠᱷᱟᱱ ᱫᱚ ᱨᱟᱯᱟᱜ ᱜᱤᱰᱤ ᱞᱮᱠᱷᱟᱱ ᱵᱷᱟᱜᱤ ᱚᱠᱟᱞᱮᱠᱟ ᱵᱷᱟᱜᱤᱢ ᱢᱚᱱᱮ ᱛᱟᱵᱩᱱᱟ ᱢᱟᱱᱮ ᱟᱢᱟᱜ ᱢᱚᱱᱮᱛᱮ?
ᱤᱧ ᱫᱚ ᱚᱱᱟ ᱨᱟᱯ ᱨᱟᱯᱟᱜ ᱟᱨ ᱛᱚᱯᱟ ᱫᱚ ᱱᱚᱣᱟ ᱠᱤᱱ ᱫᱚ ᱵᱟᱱᱟᱨ ᱜᱤ ᱩᱪᱤᱛ ᱠᱟᱱᱟ ᱵᱟᱱᱟᱨ ᱜᱮ ᱡᱟᱦᱟᱸ ᱴᱷᱟᱝ ᱜᱮ ᱢᱤᱫᱴᱟᱝ ᱛᱚᱯᱟ ᱦᱚᱸ ᱛᱚᱯᱟ ᱵᱟᱠᱷᱟᱱ ᱨᱟᱯᱟᱜ ᱚᱱᱟ ᱠᱤᱱᱛᱩ ᱚᱱᱟ ᱪᱮᱛᱟᱱ ᱨᱮ ᱜᱤᱰᱤ ᱫᱚ ᱵᱟᱭ ᱜᱟᱱᱚᱜ-ᱟ᱾
ᱦᱳᱭ ᱦᱳᱭ ᱤᱧᱦᱚᱸ ᱚᱱᱠᱟᱟᱜᱤᱧ ᱢᱮᱱ ᱦᱚᱪᱚᱭᱮᱫᱟ᱾
ᱦᱳᱭ᱾
ᱦᱳᱭ ᱚᱱᱟᱜᱮ,
ᱦᱩᱸ ᱟᱪᱪᱷᱟ ᱟᱯᱮ ᱥᱮᱫ ᱛᱟᱦᱚᱞᱮ ᱮᱸ ᱡᱟᱦᱟᱸ ᱯᱟᱹᱦᱤᱞ ᱦᱟᱯᱲᱟᱢ ᱠᱚ ᱦᱮᱸ ᱵᱟᱝ
ᱦᱩᱸ ᱦᱩᱸ
ᱡᱟᱦᱟᱸ ᱟᱲᱟᱜ ᱠᱚᱠᱚ ᱡᱚᱢ ᱛᱟᱦᱮᱱᱟ ᱟᱪᱷᱟ ᱚᱱᱟ ᱠᱚ ᱱᱮᱛᱟᱨ ᱟᱯᱮ ᱥᱮᱫ ᱢᱮᱱᱟᱜ-ᱟ ᱥᱮ ᱵᱟᱝᱟ ᱚᱱᱟ ᱟᱲᱟᱜ ᱠᱚ ᱢᱟᱱᱮ ᱟᱯᱮ ᱚᱱᱟ ᱠᱚᱨᱮ ᱧᱮᱞᱚᱜᱚᱜ ᱠᱟᱱᱟ ᱥᱮ ᱵᱟᱝ ᱡᱮᱢᱚᱱ ᱞᱟᱹᱭ ᱞᱮᱠᱷᱟᱱ ᱞᱟᱹᱭᱚᱜ-ᱟ ᱠᱤ ᱡᱮ ᱦᱮᱸ ᱠᱮᱫᱳ ᱟᱲᱟᱜ ᱠᱚ ᱛᱟᱯᱚᱨᱮ ᱢᱟᱴᱷᱟ ᱟᱲᱟᱜ ᱟᱨ ᱢᱟᱱᱮ ᱪᱮᱫ ᱟᱲᱟᱜ ᱠᱚᱠᱚ ᱢᱮᱛᱟᱜ ᱫᱚ ᱠᱷᱟᱯᱨᱟ ᱟᱲᱟᱜ ᱠᱚ ᱚᱱᱟ ᱠᱚ ᱢᱮᱱᱟᱜ ᱟᱥᱮ ᱵᱟᱝᱟ?
ᱦᱚᱛᱮ ᱯᱟᱞᱮᱫ ᱧᱩᱛᱩᱢ ᱠᱚ ᱵᱷᱤᱱᱟᱹ ᱵᱷᱤᱱᱟᱹ ᱜᱮᱭᱟ ᱟᱫᱚ ᱟᱞᱮ ᱥᱮᱫ ᱫᱚ ᱟᱲᱟᱜ ᱵᱚᱞ ᱛᱮ ᱫᱚ ᱠᱤᱪᱷᱩ ᱫᱚ ᱠᱚᱢ ᱟᱠᱟᱱᱟ ᱢᱮᱱᱠᱷᱟᱱ ᱦᱮᱱᱟᱜ ᱜᱮᱭᱟ ᱟᱹᱰᱤ ᱞᱮᱠᱟᱱ ᱟᱲᱟᱜ ᱜᱮ, ᱚᱱᱟ ᱧᱩᱛᱩᱢ ᱴᱟᱜ ᱵᱟᱹᱧ ᱵᱩᱡᱷᱟᱹᱣ ᱫᱟᱛᱚ ᱚᱱᱟ ᱠᱷᱟᱹᱛᱤᱨ,
ᱦᱳᱭ ᱦᱳᱭ ᱚᱱᱟ ᱦᱚᱸ ᱦᱩᱭᱩᱜ-ᱟ ᱠᱟᱨᱚᱱ ᱟᱹᱰᱤ ᱟᱭᱢᱟ ᱡᱟᱭᱜᱟ ᱨᱮᱜᱮᱛᱚ ᱢᱟᱱᱮ ᱟᱹᱰᱤ ᱨᱚᱠᱚᱢ ᱵᱚᱱ ᱞᱟᱹᱭᱟ ᱦᱮᱸ ᱵᱟᱝ,
ᱦᱳᱭ ᱵᱟᱝᱠᱷᱟᱱ ᱦᱮᱱᱟᱜ ᱜᱮᱭᱟ ᱟᱲᱟᱜ ᱠᱚᱫᱚ ᱟᱞᱮ ᱥᱮᱱ ᱦᱚᱸ,
ᱦᱩᱸ ᱟᱞᱮ ᱥᱮᱫ ᱢᱟ ᱢᱟᱱᱮ ᱢᱮᱱᱟᱜ ᱫᱚ ᱢᱮᱱᱟᱜ-ᱟ ᱠᱤᱪᱷᱩ ᱠᱤᱪᱷᱩ ᱟᱲᱟᱜ ᱡᱚᱛᱚ ᱞᱮᱠᱟᱱᱟᱜ ᱫᱚ ᱵᱟᱹᱱᱩᱜ ᱠᱟᱜ-ᱟ᱾ ᱟᱨ ᱢᱩᱡ ᱟᱲᱟᱜ ᱢᱮᱱᱟᱜ-ᱟ ᱥᱮ ᱵᱟᱝᱟ ᱟᱯᱮ ᱥᱮᱫ?
ᱦᱳᱭ ᱢᱮᱱᱟᱜ-ᱟ ᱟᱹᱰᱤ ᱥᱤᱵᱤᱞᱟ ᱡᱚᱡᱚ ᱢᱚᱨᱚᱡ ᱡᱚᱡᱚ ᱢᱚᱨᱚᱡ ᱵᱩᱡᱷᱟᱹᱜ-ᱟ᱾
ᱦᱳᱭ ᱦᱳᱭ ᱟᱹᱰᱤ ᱡᱳᱨ ᱜᱮ ᱥᱤᱵᱤᱞ ᱜᱮᱭᱟ ᱚᱱᱟ,
ᱦᱩᱸᱻ
ᱢᱟᱱᱮ ᱟᱹᱰᱤ ᱜᱟᱱ ᱡᱟᱭᱜᱟ ᱠᱚᱨᱮ ᱡᱮᱢᱚᱱ ᱚᱱᱟ ᱠᱚᱫᱚ ᱵᱟᱹᱱᱩᱜ ᱠᱟᱜ-ᱟ ᱢᱟᱱᱮ ᱱᱮᱛᱟᱨ ᱫᱤᱱ ᱢᱟ ᱯᱩᱨᱟᱹ ᱢᱟᱱᱮ ᱟᱹᱣᱲᱤ ᱜᱮ ᱡᱟᱦᱱᱟᱜ ᱠᱚ ᱠᱚ ᱨᱟᱯᱟᱜ ᱜᱤᱰᱤᱭᱟ ᱠᱚ ᱥᱮ ᱤᱭᱟᱹ ᱜᱤᱰᱤ ᱠᱟᱜ-ᱟ ᱠᱚ, ᱚᱱᱟ ᱠᱚᱫᱚ ᱵᱟᱝ ᱛᱟᱦᱮᱱ ᱠᱟᱱᱟ ᱟᱨ ᱡᱮᱢᱚᱱ ᱠᱩᱭᱞᱟᱹ ᱠᱟᱹᱴᱤ ᱟᱲᱟᱜ ᱠᱩᱭᱞᱟᱹ ᱠᱟᱹᱴᱤᱡ ᱟᱲᱟᱜ ᱡᱮᱢᱚᱱ ᱚᱱᱟ ᱫᱚ ᱟᱹᱰᱤ ᱨᱟᱱ ᱟᱹᱱᱤᱡ ᱞᱮᱠᱟᱱ ᱟᱲᱟᱜ ᱠᱟᱱᱟ ᱦᱮᱸ ᱵᱟᱝ,
ᱦᱳᱭ ᱚᱱᱟ ᱦᱚᱸ ᱦᱮᱱᱟᱜ ᱜᱮᱭᱟ ᱟᱞᱮ ᱥᱮᱱ ᱦᱚᱸᱼᱼ
ᱦᱩᱸ
ᱦᱳᱭ
ᱦᱩᱸ ᱦᱩᱸ
ᱟᱨ ᱟᱞᱮ ᱥᱮᱱ ᱦᱚᱸ ᱦᱮᱱᱟᱜ ᱜᱮᱭᱟ ᱚᱱᱟ ᱠᱚ ᱟᱲᱟᱜ ᱫᱚ
ᱦᱩᱸ
ᱟᱨ ᱟᱯᱮ ᱥᱮᱱ ᱫᱚ ᱪᱮᱫ ᱠᱚ ᱟᱲᱟᱜ ᱦᱮᱱᱟᱜᱼᱟ?
ᱢᱟᱱᱮ ᱚᱱᱟ ᱠᱚ ᱵᱚᱫᱚᱞ ᱛᱮ ᱢᱮᱱᱟᱜ ᱜᱮᱭᱟ ᱟᱹᱰᱤ ᱜᱟᱱ ᱟᱲᱟᱜ ᱠᱚ ᱜᱮ ᱪᱟᱛᱚᱢ ᱟᱲᱟᱜ-ᱮᱢ ᱡᱚᱢ ᱵᱟᱲᱟ ᱟᱠᱟᱜᱼᱟ ᱥᱮ ᱵᱟᱝᱟ
ᱦᱳᱭ ᱤᱧ ᱢᱟ ᱫᱚᱢᱮ ᱥᱤᱵᱤᱞᱤᱧᱟ ᱛᱮᱛᱚᱢ ᱟᱲᱟᱜ ᱫᱚ
ᱦᱮᱸ ᱫᱚᱢᱮ ᱥᱤᱵᱤᱞᱟ ᱦᱮᱲᱮᱢ ᱜᱮᱭᱟ ᱟᱪᱪᱷᱟ ᱚᱱᱟ ᱫᱚ ᱟᱯᱮ ᱥᱮᱱ ᱫᱚ ᱚᱠᱟ ᱨᱮ ᱦᱩᱭᱩᱜ ᱜᱮᱭᱟ?
ᱟᱞᱮ ᱥᱮᱫ ᱫᱚ ᱚᱱᱟ ᱫᱚ ᱦᱩᱸ ᱵᱟᱹᱫ ᱠᱚᱨᱮ ᱦᱩᱭᱩᱜᱼᱟ ᱢᱟᱴ ᱠᱚᱨᱮ ᱡᱟᱦᱟᱸ ᱦᱩᱲᱩ ᱠᱩᱠᱩ ᱜᱮᱫ ᱨᱟᱠᱟᱵᱼᱼ ᱚᱱᱮ ᱚᱱᱠᱟᱱ ᱡᱟᱭᱜᱟ ᱨᱮ ᱦᱩᱭᱩᱜᱼᱟ ᱟᱨ ᱨᱚᱦᱚᱭ ᱦᱚᱸᱠᱚ ᱨᱚᱦᱚᱭ ᱜᱮᱭᱟ ᱦᱳᱭ ᱨᱚᱦᱚᱭ ᱟᱠᱟᱫ
ᱫᱚ ᱯᱩᱠᱷᱨᱤ ᱠᱚᱨᱮ ᱦᱚᱸ ᱦᱩᱭᱩᱜ ᱜᱮᱭᱟ ᱟᱨ ᱡᱚᱠᱷᱚᱱ ᱦᱚᱸ ᱦᱩᱲᱩ ᱡᱚᱠᱷᱚᱱ ᱢᱟᱱᱮ ᱨᱚᱦᱚᱭᱟᱢ ᱨᱚᱦᱚᱭ ᱠᱟᱛᱮ ᱛᱮ ᱡᱚᱠᱷᱚᱱ ᱦᱮᱲᱦᱮᱫ ᱥᱚᱢᱚᱭ ᱫᱚ ᱩᱱ ᱚᱠᱛᱚ ᱫᱚ ᱟᱹᱰᱤ ᱡᱳᱨ ᱚᱱᱟ ᱠᱷᱮᱛ ᱨᱮᱜᱮ ᱦᱩᱭᱩᱜ-ᱟ ᱾
ᱦᱳᱭ ᱦᱳᱭ ᱩᱱ ᱦᱚᱸ ᱦᱩᱭᱩᱜ ᱜᱮᱭᱟ ᱟᱞᱮ ᱥᱮᱱ ᱦᱚᱸ ᱦᱩᱭᱩᱜ ᱜᱮᱭᱟ ᱦᱚᱸ ᱾
ᱦᱳᱲᱳ ᱜᱮᱫ ᱠᱟᱛᱮᱜ ᱩᱱ ᱥᱚᱢᱚᱭ ᱦᱚᱸ ᱦᱩᱭᱩᱜ ᱜᱮᱭᱟ ᱾
ᱦᱩᱸ ᱦᱩᱸ ᱾
ᱢᱟᱱᱮ ᱫᱟᱜ ᱞᱮᱠᱟᱱ ᱡᱟᱭᱜᱟ ᱠᱚ ᱨᱮ ᱟᱨᱠᱤ ᱾
ᱦᱳᱭ ᱾
ᱦᱩᱸ ᱟᱨ ᱪᱟᱠᱟᱱᱰᱟ ᱟᱲᱟᱜ ᱠᱚ ᱢᱮᱱᱟᱜ ᱟᱥᱮ ᱵᱟᱝ ᱟᱯᱮ ᱥᱮᱫ ᱛᱚ ᱧᱩᱛᱩᱢ ᱵᱩᱡ ᱟ ᱥᱮ ᱵᱟᱝ ᱵᱩᱡᱟ ᱦᱟᱸᱜ ᱚᱱᱟ ᱫᱚ ᱵᱟᱹᱧ ᱞᱟᱹᱭ ᱫᱟᱲᱮᱭᱟᱜᱼᱟ
ᱧᱩᱛᱩᱢ ᱜᱮ ᱚᱱᱟ ᱠᱷᱟᱹᱛᱤᱨ ᱜᱮ ᱠᱟᱹᱴᱤᱡ ᱚᱥᱩᱵᱤᱫᱷᱟᱜ ᱠᱟᱹᱱᱟᱹᱧ ᱟᱯᱮ ᱥᱮᱱ ᱢᱟ ᱚᱠᱟᱼᱼ ᱦᱳᱭ ᱚᱠᱟ ᱞᱮᱠᱟ ᱠᱚ ᱨᱚᱲᱟᱜ ᱟᱞᱮ ᱥᱮᱱ ᱵᱤᱱᱟ ᱚᱱᱟ ᱠᱷᱟᱹᱛᱤᱨ ᱜᱮᱼᱼ
ᱯᱮ ᱡᱚᱢ ᱜᱮᱭᱟ ᱥᱮ ᱵᱟᱝᱟ
ᱦᱚᱸ ᱢᱩᱱᱜᱟᱹ ᱟᱲᱟᱜ ᱦᱚᱞᱮ ᱡᱚᱢ ᱜᱮᱭᱟ ᱟᱹᱰᱤ ᱥᱤᱵᱤᱞᱟ ᱟᱫᱚ ᱟᱞᱮ ᱥᱮᱱ ᱫᱚ ᱩᱱᱟᱹᱜ ᱵᱟᱹᱱᱩᱜ ᱠᱟᱫᱟ ᱢᱩᱱᱜᱟᱹ ᱟᱲᱟᱜ ᱫᱚ ᱢᱟᱱᱮᱼᱼ ᱠᱩ ᱵᱟᱹᱱᱩᱜᱼᱟ ᱢᱩᱸᱱᱜᱟ ᱟᱲᱟᱜ ᱦᱚᱸᱼᱼ ᱠᱟ ᱡᱩᱠᱷᱚᱱ ᱪᱚ ᱡᱚᱢᱟᱞᱮ ᱢᱟᱱᱮ ᱡᱟᱦᱟᱸᱭ ᱠᱚᱫᱚ ᱫᱤᱱᱟᱹᱢ ᱫᱤᱱᱟᱢ ᱜᱮᱠᱚ ᱡᱚᱢᱟ ᱟᱞᱮ ᱥᱮᱫ ᱫᱚ ᱚᱱᱠᱟᱼᱼ ᱫᱚ ᱵᱟᱹᱱᱩᱜ ᱟᱠᱟᱫᱟ ᱚᱠᱟ ᱫᱤᱱ ᱨᱮᱼᱼ ᱛᱚ ᱚᱠᱟ ᱚᱱᱠᱟ ᱢᱮᱱᱟᱜ ᱟᱠᱟᱫᱟ ᱢᱟᱱᱮ ᱦᱳᱭ ᱚᱱᱟ ᱠᱷᱟᱹᱛᱤᱨ ᱜᱮ ᱢᱩᱱᱜᱟᱹ ᱟᱲᱟᱜ ᱫᱚ ᱥᱤᱵᱤᱞᱤᱧ ᱜᱮᱭᱟ ᱟᱫᱚ ᱚᱠᱟᱨᱮᱢ ᱧᱟᱢᱟ ᱧᱟᱢ ᱦᱚᱸ
ᱵᱷᱟᱹᱜᱤ ᱜᱮ ᱵᱩᱡᱷᱟᱹᱜ ᱜᱮ ᱥᱤᱵᱤᱞ ᱜᱮᱭᱟ
ᱦᱩᱸ ᱟᱨ ᱡᱟᱦᱟᱸᱭ ᱠᱚᱣᱟᱜ ᱩᱱᱠᱩ ᱞᱳ ᱯᱮᱥᱟᱨ ᱜᱮᱭᱟ ᱠᱚ
ᱦᱩᱸ ᱦᱩᱸ
ᱩᱱᱠᱩ ᱵᱟᱠᱷᱨᱟ
ᱦᱩᱸ